ᱠᱟᱱᱟ
ᱦᱩᱸ ᱦᱩᱸ ᱟᱸᱡᱚᱢ
ᱦᱮᱸ ᱟᱫᱚ ᱪᱮᱫ ᱠᱚ ᱞᱟᱹᱭᱟ ᱱᱚᱜᱼᱚᱭ ᱡᱮ ᱡᱚᱢ ᱵᱟᱲᱟ ᱠᱚᱫᱚ ᱦᱩᱭᱮᱱ ᱛᱟᱢᱟ ᱥᱮ ᱵᱟᱝ
ᱦᱮᱸ ᱡᱚᱢ ᱵᱟᱲᱟ ᱠᱚᱫᱚ ᱦᱩᱭ ᱮᱱᱟ ᱛᱟᱦᱚᱞᱮ ᱟᱢ ᱟᱪᱪᱷᱟ ᱞᱟᱹᱭ ᱢᱮᱥᱮ ᱡᱮ ᱟᱵᱚ ᱪᱮᱫ ᱠᱚ ᱡᱤᱱᱤᱥ ᱵᱩᱱ ᱡᱚᱢ ᱞᱮᱠᱷᱟᱡ ᱟᱵᱚ ᱱᱟᱯᱟᱭ ᱵᱚᱱ ᱛᱟᱦᱮᱱᱟ
ᱟᱵᱚ ᱫᱚ ᱱᱚᱝᱠᱟᱱᱟᱜ ᱡᱤᱱᱤᱥ ᱠᱚ ᱡᱚᱢ ᱦᱩᱭᱩᱜ ᱛᱟᱵᱚᱱᱟ ᱡᱟᱦᱟᱸ ᱫᱚ ᱦᱩᱭᱩᱜ ᱠᱟᱱᱟ ᱠᱤᱨᱤᱧ ᱫᱚ ᱵᱟᱝ ᱟᱨᱠᱤ ᱥᱮ ᱫᱚᱠᱟᱱ ᱠᱚᱨᱮᱱᱟᱜ ᱫᱚ ᱡᱟᱹᱥᱛᱤ ᱫᱚ ᱵᱟᱝ ᱚᱱᱟ ᱥᱟᱶᱛᱮ ᱡᱟᱦᱟᱸ ᱟᱛᱩ ᱴᱚᱞᱟ ᱠᱚᱨᱮ ᱟᱭᱢᱟ ᱞᱮᱠᱟᱱᱟᱜ ᱡᱚᱢᱟᱜ ᱠᱚ ᱧᱟᱢᱚᱜᱼᱟ ᱡᱮᱢᱚᱱ ᱩᱞ ᱠᱟᱱᱴᱷᱟᱲ ᱯᱤᱭᱟᱹᱨᱤ ᱡᱚᱡᱚ ᱥᱟᱶᱛᱮ ᱡᱟᱹᱱᱩᱢ ᱥᱟᱶᱛᱮ ᱟᱭᱢᱟ ᱞᱮᱠᱟᱱᱟᱜ ᱡᱚᱢᱟᱜ ᱠᱚᱜᱮᱵᱚᱱ ᱨᱚᱦᱚᱭ ᱠᱟᱜᱼᱟ ᱡᱚᱢᱟᱜ ᱫᱟᱨᱮ ᱠᱚ ᱟᱫᱚ ᱱᱚᱜᱼᱱᱟ ᱠᱚᱫᱚ ᱡᱚᱢ ᱞᱮᱠᱷᱟᱡ ᱠᱚᱫᱚ ᱧᱮᱞᱚᱜᱼᱟ ᱡᱮ ᱵᱷᱟᱜᱤ ᱜᱮ ᱟᱨᱠᱤ ᱦᱚᱲᱢᱚᱨ ᱨᱮ ᱱᱟᱯᱟᱭᱟᱜ ᱜᱮ ᱠᱟᱹᱢᱤᱭᱟ, ᱩᱱᱟᱹᱜ ᱵᱟᱹᱲᱤᱡ ᱫᱚ ᱵᱟᱝ᱾ ᱟᱫᱚ ᱡᱩᱫᱤ ᱫᱚᱠᱟᱱ ᱨᱮᱱᱟᱜ ᱠᱟᱛᱷᱟᱢ ᱞᱟᱹᱭᱟ, ᱫᱚᱠᱟᱱ ᱨᱮᱫᱚ ᱱᱚᱜ-ᱚᱭ ᱡᱟᱦᱟᱸ ᱩᱞ ᱵᱤᱞᱤ ᱧᱮᱞᱚᱜᱼᱟ ᱟᱹᱰᱤ ᱢᱚᱸᱪᱷ ᱥᱮ ᱟᱹᱰᱤ ᱢᱚᱴᱟ ᱢᱚᱴᱟᱣᱟᱜ ᱠᱚ ᱫᱚᱦᱚ ᱠᱟᱜᱼᱟ᱾ ᱢᱮᱱᱠᱟᱡ ᱚᱱᱟ ᱫᱚ ᱡᱷᱚᱛᱚ ᱜᱮ ᱧᱮᱞᱟᱢ ᱵᱤᱞᱤ ᱠᱚᱜᱼᱟ ᱟᱹᱰᱤ ᱢᱚᱸᱡᱽ ᱥᱟᱥᱟᱝ ᱜᱮ᱾ ᱟᱫᱚ ᱱᱚᱜᱼᱱᱟ ᱥᱟᱥᱟᱝ ᱵᱤᱞᱤ ᱫᱚ ᱧᱮᱞᱚᱜᱼᱟ ᱡᱮ ᱵᱟᱝ ᱵᱷᱟᱜᱮᱭᱟ ᱟᱨᱠᱤ᱾ ᱚᱱᱟ ᱡᱟᱦᱟᱸ ᱫᱚᱠᱚ ᱢᱮᱛᱟᱜ ᱠᱟᱱᱟ ᱤᱭᱟᱹ ᱠᱟᱨᱵᱟᱭᱤᱴ ᱛᱮᱠᱚ ᱵᱮᱞᱮᱠᱟᱜ ᱠᱟᱱᱟ, ᱡᱟᱦᱟᱸ ᱫᱚ ᱦᱚᱲᱢᱚ ᱞᱟᱹᱜᱤᱫ ᱫᱚ ᱥᱮ ᱞᱟᱡ ᱠᱚ ᱞᱟᱹᱜᱤᱫ ᱫᱚ ᱵᱷᱟᱜᱤ ᱫᱚ ᱵᱟᱝ ᱠᱟᱱᱟ᱾
ᱦᱩᱸ, ᱟᱨ ᱤᱧᱫᱚᱧ ᱞᱟᱹᱭᱟ ᱡᱮ ᱚ ᱟᱵᱚ ᱫᱚ ᱟᱹ ᱡᱟᱹᱥᱛᱤ ᱠᱟᱭ ᱛᱮᱫᱚ ᱢᱟᱱᱮ ᱢᱚᱸᱡᱽ ᱢᱚᱸᱡᱟᱜ ᱡᱚᱢᱟᱜ ᱠᱚ ᱡᱚᱢ ᱦᱩᱭᱩᱜ ᱛᱟᱵᱚᱱᱟ ᱡᱟᱦᱟᱸ ᱫᱚ ᱟᱵᱚ ᱦᱚᱲᱢᱚ ᱞᱟᱹᱜᱤᱫ ᱱᱟᱯᱼᱼ ᱯᱟᱭ ᱜᱮᱭᱟ ᱡᱮᱢᱚᱱ ᱞᱟᱹᱭ ᱜᱟᱱᱚᱜᱼᱟ, ᱟᱲᱟᱜ ᱥᱟᱠᱟᱢ ᱡᱚ ᱵᱤᱼᱼ ᱞᱤ ᱛᱟᱨᱯᱚᱨᱮ ᱫᱟᱠᱟ᱾ ᱥᱮ, ᱡᱤᱞ ᱩᱛᱩ ᱠᱚᱦᱚᱸ ᱡᱚᱢ ᱦᱩᱭᱩᱜᱼᱟ, ᱡᱤᱞ ᱦᱟᱜᱩ ᱠᱚᱦᱚᱸ ᱛᱚᱣᱟ ᱟᱺ ᱚᱱᱟ ᱠᱚᱦᱚᱸ ᱡᱚᱢ ᱦᱩᱭᱩᱜᱼᱟ ᱟᱺ ᱢᱮᱱᱠᱷᱟᱡ ᱚᱱᱟ ᱥᱟᱶ ᱥᱟᱶᱛᱮ ᱟᱵᱚ ᱫᱚ ᱦᱟᱸᱜ ᱚᱸ ᱟᱹᱰᱤ ᱡᱟᱦᱟᱸ ᱡᱟᱹᱥᱛᱤ ᱵᱩᱱ ᱡᱚᱢᱜᱮᱭᱟ ᱢᱚᱥᱞᱟ ᱥᱩᱱᱩᱢ ᱠᱚᱦᱟᱸᱜ ᱚᱱᱟ ᱠᱚᱫᱚ ᱠᱚᱢ ᱤᱫᱤ ᱦᱩᱭᱩᱜᱼᱼ ᱛᱟᱵᱚᱱᱟ ᱪᱮᱫᱟᱜ ᱥᱮ ᱛᱤᱱᱟᱹᱜ ᱜᱮ ᱟᱵᱚ ᱛᱤᱠᱤ ᱡᱤᱱᱤᱥ ᱵᱚᱱ ᱡᱚᱢ ᱫᱟᱲᱮᱜᱼᱟ ᱩᱱᱟᱹᱜ ᱜᱮ ᱦᱟᱸᱜ ᱟᱵᱚ ᱦᱚᱲᱢᱚ ᱞᱟᱹᱜᱤᱫ ᱫᱚᱦᱟᱸᱜ ᱱᱟᱯᱟᱭ ᱜᱮᱭᱟ, ᱟᱨ ᱩᱱᱟᱹᱜᱴᱟ ᱨᱳᱜᱽ ᱟᱡᱟᱨ ᱨᱮᱦᱚᱸ ᱵᱟᱝ ᱵᱚᱱ ᱯᱟᱲᱟᱜ ᱜᱮᱭᱟ ᱦᱟᱸᱜ ᱛᱟᱦᱚᱞᱮ ᱟᱵᱚ ᱫᱚ ᱚᱱᱟ ᱠᱚᱵᱚᱱ ᱡᱚᱢ ᱞᱮᱠᱷᱟᱡ ᱱᱟᱯᱟᱭ ᱞᱮᱠᱟ ᱵᱚᱱ ᱛᱟᱦᱮᱸ ᱫᱟᱲᱮᱭᱟᱜᱼᱟ᱾
ᱦᱮᱸ, ᱟᱫᱚ ᱡᱟᱹᱥᱛᱤ ᱠᱟᱹᱭ ᱛᱮᱫᱚ ᱦᱟᱸᱜ ᱠᱷᱟᱡ ᱧᱮᱞᱟᱵᱚᱱ ᱡᱮ ᱱᱚᱝᱠᱟ ᱢᱟᱱᱮ ᱞᱟᱦᱟ ᱛᱮᱱᱟᱜ ᱠᱟᱛᱷᱟ ᱠᱚ ᱡᱩᱫᱤ ᱞᱟᱹᱭᱟᱢ ᱟᱨᱠᱤ ᱮᱸ ᱟᱵᱚᱣᱟᱜ ᱫᱤᱥᱚᱢ ᱫᱚ ᱧᱮᱞᱚᱜᱼᱟ ᱡᱮ ᱡᱟᱹᱥᱛᱤ ᱫᱚ ᱚᱱᱠᱟ ᱢᱚᱥᱞᱟ ᱯᱟᱹᱛᱤ ᱱᱚᱜᱼ ᱱᱟ ᱤᱫᱤ ᱠᱟᱛᱮᱜ ᱜᱮ ᱟᱹᱰᱤ ᱢᱟᱱᱮ ᱮᱜ, ᱧᱩᱛᱩᱢ ᱜᱮᱭᱟ ᱟᱨᱠᱤ, ᱡᱟᱦᱟᱸ ᱫᱚ ᱧᱮᱞᱚᱜᱼᱟ ᱡᱮ ᱟᱵᱚ ᱫᱤᱥᱚᱢ ᱠᱚᱨᱮ ᱫᱚ ᱱᱚᱝᱠᱟ ᱱᱟᱜ ᱢᱚᱥᱞᱟ ᱠᱚ ᱧᱟᱢᱚᱜᱼᱟ᱾ ᱡᱮᱢᱚᱱ ᱱᱚᱜᱼ ᱱᱟ᱾ ᱡᱟᱦᱟᱸ ᱫᱚᱠᱚ ᱢᱮᱛᱟᱜ ᱠᱟᱱ ᱦᱟᱸᱜ ᱦᱚᱲ ᱛᱮᱫᱚ ᱧᱩᱛᱩᱢ ᱠᱚᱫᱚ ᱵᱟᱹᱧ ᱞᱟᱹᱭ ᱫᱟᱲᱮᱜ ᱠᱟᱱᱟ᱾ ᱡᱮᱢᱚᱱ ᱫᱟᱨᱪᱤᱱᱤ, ᱥᱟᱶᱛᱮ ᱮᱞᱟᱪᱷ, ᱥᱟᱶᱛᱮ ᱛᱮᱡᱽ ᱯᱟᱛᱟ, ᱚᱱᱟ ᱥᱟᱶᱛᱮ ᱡᱮ ᱚ ᱜᱳᱞᱢᱟᱹᱨᱤᱪᱷ᱾ ᱱᱚᱜ ᱱᱟ ᱠᱚᱨᱮᱱᱟᱜ ᱫᱟᱨᱮ ᱠᱚ ᱧᱮᱞᱚᱜᱼᱟ ᱡᱮ ᱟᱵᱚᱣᱟᱜ ᱫᱤᱥᱚᱢ ᱨᱮᱫᱚ ᱡᱟᱹᱥᱛᱤ ᱢᱮᱱᱟᱜᱼᱟ᱾ ᱟᱫᱚ ᱯᱟᱹᱦᱤᱞ ᱡᱩᱫᱤᱢ ᱧᱮᱞᱟ ᱡᱮ, ᱚᱱᱟ ᱠᱷᱟᱹᱛᱤᱨ ᱛᱮᱜᱮ ᱩᱱᱠᱩ ᱡᱟᱦᱟᱸᱭ ᱵᱨᱤᱴᱤᱥ ᱠᱚ ᱟᱵᱚ ᱵᱷᱟᱨᱚᱛ ᱫᱤᱥᱚᱢ ᱵᱮᱵᱽᱥᱟ ᱵᱟᱱᱤᱡᱽ ᱞᱟᱹᱜᱤᱫ ᱠᱚ ᱦᱮᱡ ᱞᱮᱱᱟ ᱟᱨᱠᱤ᱾ ᱟᱫᱚ ᱱᱚᱸᱜᱼ ᱱᱟ ᱢᱚᱥᱞᱟ ᱯᱟᱹᱛᱤ ᱠᱚᱦᱚᱸ ᱟᱫᱚ ᱢᱟᱱᱮᱜ ᱢᱮᱱᱟᱜᱼᱟ ᱢᱮᱱᱠᱟᱱ ᱟᱫᱚ ᱱᱚᱣᱟ ᱠᱚᱨᱮᱱᱟᱜ ᱦᱚᱸ ᱡᱚᱢ ᱨᱮᱱᱟᱜ ᱢᱤᱫᱴᱟᱝ ᱤᱭᱟᱹ ᱢᱮᱱᱟᱜ ᱛᱟᱵᱚᱱᱟ ᱟᱨᱠᱤ ᱢᱟᱱᱮ ᱪᱮᱫᱼᱼ ᱮᱠᱟ ᱠᱟᱛᱮᱜ ᱡᱚᱢ ᱞᱮᱠᱷᱟᱡ ᱫᱚ ᱦᱚᱲᱢᱚ ᱞᱟᱹᱜᱤᱫ ᱩᱱᱟᱹᱜ ᱵᱷᱟᱜᱤ ᱵᱷᱟᱜᱮᱭᱟ ᱥᱮ ᱵᱟᱝ ᱵᱷᱟᱜᱮᱭᱟ ᱥᱟᱱᱟᱢᱟᱜ ᱠᱤ ᱢᱮᱱᱟᱜᱼᱟ᱾ ᱟᱫᱚ ᱡᱚᱫᱤ ᱱᱚᱝᱠᱟᱭᱟᱵᱚᱱ ᱟᱵᱚ ᱫᱚ ᱟᱹᱰᱤ ᱟᱭᱢᱟ ᱚᱱᱠᱟ ᱟᱫᱟ ᱨᱟᱥᱩᱱ ᱯᱮᱸᱭᱟᱡᱽ ᱥᱟᱶᱛᱮ ᱱᱚᱜ ᱱᱟ ᱢᱚᱥᱞᱟ ᱮᱢ ᱠᱟᱛᱮᱫ ᱥᱮ ᱥᱩᱱᱩᱢ ᱠᱚ ᱟᱹᱰᱤ ᱡᱟᱹᱥᱛᱤ ᱮᱢ ᱠᱟᱛᱮᱫ ᱡᱩᱫᱤ ᱢᱤᱫᱴᱟᱝ ᱩᱛᱩ ᱵᱚᱱ ᱛᱮᱭᱟᱨᱟ, ᱟᱫᱚ ᱧᱮᱞᱟᱵᱚᱱ ᱚᱱᱟ ᱩᱛᱩ ᱫᱚ ᱦᱟᱸᱜ ᱡᱚᱢ ᱠᱟᱛᱮᱜ ᱫᱚ ᱞᱟᱡ ᱠᱚ ᱵᱟᱹᱲᱤᱡᱚᱜᱼᱟ ᱥᱟᱶᱛᱮ ᱟᱭᱢᱟ ᱞᱮᱠᱟᱱᱟᱜ ᱨᱳᱜᱽ ᱟᱡᱟᱨ ᱠᱚᱦᱚᱸ ᱧᱟᱢ ᱵᱚᱱᱟ ᱟᱨᱠᱤ᱾
ᱟᱺ ᱦᱮᱸ, ᱩᱱᱤ ᱡᱟᱦᱟᱸ ᱞᱮᱠᱟ ᱞᱟᱹᱭ ᱜᱟᱱᱚᱜᱼᱟ ᱡᱟᱦᱟᱸ ᱡᱤᱱᱤᱥ ᱟᱹᱦᱟᱸᱜ ᱥᱤᱵᱤᱞ ᱵᱩᱡᱷᱟᱹᱜᱼᱟ ᱚᱱᱟ ᱡᱤᱱᱤᱥ ᱫᱚ ᱩᱱᱟᱹᱜᱴᱟ ᱟᱵᱚᱣᱟᱜ ᱦᱚᱲᱢᱚ ᱨᱮᱫᱚ ᱱᱟᱯᱟᱭ ᱫᱚ ᱵᱟᱭ ᱠᱟᱹᱢᱤᱭᱟ᱾ ᱟᱨ ᱡᱟᱦᱟᱸ ᱡᱤᱱᱤᱥ ᱦᱟᱸᱜ ᱥᱤᱵᱤᱞ ᱵᱟᱝ ᱵᱩᱡᱼᱼ ᱡᱷᱟᱹᱣ ᱚᱱᱟᱨᱮᱜᱮ ᱦᱟᱸᱜ ᱧᱮᱞ ᱢᱮ ᱟᱵᱚ ᱦᱚᱲᱢᱚ ᱞᱟᱹᱜᱤᱫ ᱛᱮ ᱟᱹᱰᱤ ᱱᱟᱯᱟᱭᱮ ᱠᱟᱹᱢᱤᱭᱟ᱾
ᱦᱩᱸ, ᱡᱟᱹᱥᱛᱤ ᱠᱟᱹᱭ ᱛᱮᱫᱚ ᱢᱟᱱᱮ ᱧᱮᱞᱚᱜᱼᱟ ᱡᱮ ᱦᱳᱭ ᱡᱟᱦᱟᱸ ᱵᱟᱝ ᱥᱤᱵᱤᱞᱟᱜ ᱡᱤᱱᱤᱥ ᱠᱚᱜᱮ ᱟᱨᱠᱤ᱾
ᱦᱩᱸ
ᱦᱚᱜᱼ ᱱᱟ ᱠᱚᱜᱮ ᱧᱮᱞᱚᱜᱼᱟ ᱡᱮ ᱦᱚᱲᱢᱚ ᱞᱟᱹᱜᱤᱫ ᱫᱚ ᱟᱹᱰᱤ ᱵᱷᱟᱜᱤ ᱠᱟᱹᱢᱤᱨᱮ ᱮᱢᱟᱭ ᱵᱟᱝ ᱥᱤᱵᱤᱞ ᱡᱤᱱᱤᱥ ᱵᱚᱞᱛᱮ ᱱᱚᱝᱠᱟ ᱦᱚᱸᱵᱚᱱ ᱞᱟᱹᱭ ᱫᱟᱲᱮᱭᱟᱜᱼᱟ ᱟᱵᱚ ᱡᱟᱦᱟᱸ ᱫᱚ ᱦᱩᱭᱩᱜ ᱠᱟᱱᱟ ᱱᱤᱢ ᱚᱱᱟ ᱥᱟᱶᱛᱮ ᱠᱟᱞᱢᱮᱜ ᱚᱱᱟ ᱥᱟᱶᱛᱮ ᱟᱨ ᱪᱮᱫ ᱠᱚ ᱦᱚᱸᱜᱼᱚᱭ ᱥᱟ ᱠᱟᱝ ᱥᱟᱶᱛᱮ ᱱᱚᱜᱼᱚᱭ ᱜᱳᱞᱢᱚᱨᱤᱪ ᱚᱱᱟ ᱥᱟᱶᱛᱮ ᱡᱟᱦᱟᱸ ᱵᱟᱥᱚᱠ ᱥᱟᱠᱟᱢ ᱠᱚ ᱞᱟᱹᱭᱮᱫ ᱦᱚᱜᱱᱟ ᱚᱱᱚᱠᱚ ᱫᱚ ᱦᱩᱭᱩᱜ ᱠᱟᱱᱟ ᱡᱮ ᱵᱟᱝ ᱥᱤᱵᱤᱞᱟ ᱟᱹᱰᱤ ᱡᱳᱨ ᱜᱮ ᱦᱟᱲᱦᱟᱫ ᱜᱮᱭᱟ ᱟᱫᱚ ᱢᱮᱱᱠᱷᱟᱱ ᱱᱚᱣᱟ ᱠᱚᱨᱮᱱᱟᱜ ᱠᱟᱹᱢᱤ ᱠᱚ ᱡᱩᱚᱫᱤ ᱵᱚᱱ ᱧᱮᱞᱟ ᱥᱮ ᱡᱟᱦᱟᱸ ᱛᱩᱞᱥᱤ ᱥᱟᱠᱼᱼ ᱠᱟᱢ ᱠᱚ ᱞᱟᱹᱭᱮᱫ ᱱᱚᱣᱟ ᱠᱚᱨᱮᱱᱟᱜ ᱠᱟᱹᱢᱤ ᱡᱩᱫᱤᱢ ᱧᱮᱞᱟ ᱟᱹᱰᱤ ᱵᱟᱹᱲᱛᱤ ᱢᱟᱱᱮ ᱢᱮᱱᱟᱜᱼᱟ ᱟᱨᱠᱤ ᱵᱷᱟᱜᱤ ᱠᱟᱹᱢᱤ ᱨᱮ ᱟᱫᱚ ᱚᱱᱠᱟᱜᱮ ᱢᱮᱱᱟᱜᱼᱟ ᱡᱟᱦᱟᱸ ᱫᱚ ᱦᱮᱲᱮᱢ ᱡᱤᱱᱤᱥ ᱡᱟᱦᱟᱸ ᱠᱚᱵᱚᱱ ᱞᱟᱹᱭᱮᱫ ᱠᱟᱱ ᱟᱭᱢᱟ ᱞᱮᱠᱟᱱᱟᱜ ᱞᱟᱹᱰᱩ ᱠᱚᱜᱮ ᱡᱟᱦᱟᱸ ᱠᱚᱫᱚ ᱥᱤᱵᱤᱞᱟ ᱢᱮᱱᱠᱷᱟᱱ ᱠᱷᱟᱱ ᱚᱱᱟ ᱫᱚ ᱦᱚᱲᱢᱚ ᱠᱚ ᱞᱟᱹᱜᱤᱫ ᱫᱚ ᱵᱟᱭ ᱴᱷᱤᱠᱟ ᱟᱨᱠᱤ ᱟᱢ ᱪᱮᱫᱠᱟᱢ
ᱦᱸᱮ ᱤᱧ ᱦᱚᱧ ᱞᱟᱹᱭᱟ ᱚᱱᱠᱟᱜᱤ ᱡᱮ ᱚᱸ ᱡᱟᱦᱟᱸ ᱵᱟᱲᱟᱭᱚᱜᱼᱟ ᱡᱮ ᱩ ᱦᱮᱲᱮᱢ ᱡᱤᱱᱤᱥ ᱡᱚᱢ ᱞᱮᱠᱷᱟᱡ ᱫᱚ ᱚ ᱠᱤᱱᱛᱩ ᱢᱟᱱᱮ ᱠᱚᱢ ᱜᱮ ᱡᱩᱫᱤ ᱵᱚᱱ ᱡᱚᱢᱟ ᱛᱟᱦᱚᱞᱮ ᱩᱱᱟᱹᱜ ᱴᱟ ᱫᱚ ᱟᱵᱚ ᱦᱚᱲᱢᱚ ᱵᱟᱭ ᱠᱷᱚᱛᱤ ᱨᱮᱦᱚᱸ ᱠᱤᱱᱛᱩ ᱡᱩᱫᱤ ᱠᱟᱹᱴᱤᱡ ᱡᱟᱹᱥᱛᱤ ᱧᱚᱜ ᱵᱚᱱ ᱡᱚᱢᱟ ᱛᱟᱦᱚᱞᱮ ᱫᱚ ᱟᱵᱚ ᱦᱚᱲᱢᱚ ᱨᱮᱫᱚ ᱦᱟᱸᱜ ᱟᱭᱢᱟ ᱨᱚᱠᱚᱢ ᱠᱷᱚᱛᱤ ᱮᱢ ᱜᱮᱭᱟ ᱦᱮᱲᱮᱢ ᱡᱤᱱᱤᱥ ᱡᱚᱢ ᱠᱟᱛᱮᱜ ᱫᱚ ᱡᱟᱦᱟᱸ ᱫᱚ ᱚᱸᱻ ᱟᱵᱚ ᱦᱮᱲᱮᱢ ᱡᱤᱱᱤᱥ ᱵᱩᱱ ᱡᱚᱢ ᱞᱮᱠᱟᱱ ᱟᱵᱚ ᱦᱚᱲᱢᱚ ᱨᱮ ᱯᱩᱥᱨᱤ ᱥᱮ ᱟᱭᱢᱟ ᱨᱚᱠᱚᱢ ᱮᱞᱟᱨᱡᱤ ᱚᱸ ᱥᱮ ᱚᱱᱟ ᱥᱟᱶ ᱥᱟᱶ ᱛᱮ ᱟᱨ ᱟᱜ ᱨᱮᱱᱟᱜ ᱟᱭᱢᱟ ᱨᱚᱠᱚᱢ ᱚᱸ ᱨᱳᱜᱽ ᱟᱡᱟᱨ ᱚᱱᱟ ᱠᱚᱦᱚᱸ ᱧᱮᱞ ᱧᱟᱢᱚᱜᱼᱟ ᱾
ᱦᱮᱸ ᱟᱨ ᱥᱟᱱᱟᱢᱟᱜ ᱜᱮ ᱞᱟᱹᱭ ᱜᱟᱱᱚᱜᱼᱟ ᱡᱮ ᱱᱚᱝᱠᱟ ᱡᱮ ᱦᱚᱜ ᱚᱭ ᱡᱮ ᱠᱚ ᱞᱟᱹᱭᱟ ᱵᱤᱥ ᱦᱚᱸ ᱡᱩᱫᱤ ᱠᱚᱢ ᱧᱚᱜ ᱮᱢ ᱡᱚᱢᱟ ᱦᱟᱸᱜ ᱩᱱᱟᱹᱜ ᱫᱚ ᱵᱟᱢ ᱪᱤᱠᱟᱹᱜᱼᱟ ᱢᱮᱱᱠᱷᱟᱱ ᱚᱱᱟ ᱦᱚᱸ ᱡᱩᱚᱫᱤ ᱫᱚᱢᱮᱢ ᱡᱚᱢᱟ ᱛᱟᱦᱞᱮ ᱚᱱᱟ ᱵᱤᱥ ᱛᱮᱦᱚᱸ ᱚᱱᱟ ᱡᱚᱢ ᱛᱮᱦᱚᱢ ᱜᱩᱡᱩᱜᱼᱟ ᱾ ᱚᱱᱮ ᱱᱚᱝᱠᱟ ᱜᱮ ᱟᱨᱠᱤ ᱟᱵᱚ ᱦᱚᱸ ᱞᱟᱹᱰᱩ ᱢᱤᱴᱷᱟᱹᱭ ᱠᱚᱦᱚᱸ ᱧᱮᱞᱟᱵᱚᱱ ᱡᱮ ᱠᱚᱢ ᱧᱚᱜ ᱮᱢ ᱡᱚᱢᱟ ᱚᱱᱟ ᱛᱮᱫᱚ ᱵᱟᱢ ᱪᱤᱠᱟᱹᱜᱼᱟ ᱢᱮᱱᱠᱷᱟᱱ ᱠᱟᱱ ᱚᱱᱟᱜᱮ ᱡᱩᱫᱤ ᱟᱢ ᱰᱷᱮᱨ ᱧᱚᱜ ᱮᱢ ᱡᱚᱢᱟ ᱛᱟᱦᱟᱞᱮ ᱵᱤᱥ ᱞᱮᱠ ᱜᱮᱭ ᱠᱟᱹᱢᱤᱭᱟ ᱟᱨᱠᱤ
ᱟᱪᱪᱷᱟ ᱱᱚᱜᱼᱚᱭ ᱡᱮ ᱟᱵᱚ ᱢᱟᱹᱱᱢᱤ ᱠᱚ ᱦᱮᱸᱥᱮ ᱡᱮᱻ
ᱱᱚᱜ ᱚᱭ ᱡᱮ ᱦᱟᱺᱰᱤ ᱯᱟᱹᱣᱨᱟᱹ ᱠᱚᱠᱚ ᱧᱩᱭᱟ ᱛᱟᱦᱚᱞᱮ ᱱᱚᱣᱟ ᱠᱚ ᱟᱫᱚ ᱪᱮᱫᱞᱮᱠᱟ ᱟᱵᱚᱣᱟᱜ ᱦᱚᱲᱢᱚᱨᱮ ᱵᱟᱹᱲᱤᱡ ᱮ ᱠᱟᱹᱢᱤᱭᱟ ᱚᱱᱟ ᱞᱟᱹᱭ ᱢᱮᱥᱮ ᱠᱟᱹᱴᱤᱡ
ᱦᱮᱸ ᱟᱫᱚ ᱟᱢ ᱵᱟᱹᱲᱤᱡ ᱫᱚ ᱱᱚᱣᱟ ᱫᱚ ᱟᱭᱢᱟ ᱞᱮᱠᱟᱱᱟᱜ ᱜᱮ ᱵᱟᱹᱲᱤᱡ ᱦᱳᱭᱳᱜᱼᱟ ᱾ ᱡᱮᱢᱚᱱ ᱵᱚᱱ ᱧᱮᱞᱟ ᱡᱮ ᱱᱚᱜ-ᱚᱭ ᱟᱭᱢᱟ ᱞᱮᱠᱟᱱᱟᱜ ᱨᱳᱠ ᱛᱩᱫ ᱟᱠᱟᱱᱟ ᱡᱟᱦᱟᱸ ᱫᱚ ᱴᱤᱵᱤ ᱟᱡᱟᱨ ᱠᱚᱵᱚᱱ ᱞᱟᱹᱭᱮᱫ ᱠᱟᱱ ᱡᱟᱦᱟᱸ ᱫᱚ ᱦᱩᱭᱩᱜ ᱠᱟᱱᱟ ᱚᱱᱮ ᱤᱱᱵᱳᱨᱳ ᱡᱟᱦᱟᱸ ᱛᱟᱦᱮᱱ ᱛᱟᱵᱚᱱ ᱚᱱᱟᱜᱮ ᱚᱱᱟ ᱯᱟᱹᱣᱨᱟᱹ ᱧᱩ ᱧᱩ ᱛᱮ ᱩᱱᱠᱩ ᱡᱟᱦᱟᱸ ᱛᱤᱡᱩ ᱠᱚᱠᱚ ᱛᱮᱭᱟᱨᱚᱜ ᱠᱟᱱᱟ ᱱᱚᱣᱟ ᱩᱱᱠᱩ ᱜᱮ ᱟᱨᱠᱤ ᱚᱱᱟ ᱤᱱ ᱵᱚᱨᱚ ᱠᱚ ᱡᱚᱢ ᱫᱷᱟᱫᱨᱟᱭ ᱛᱟᱵᱚᱱᱟ ᱥᱟᱶᱛᱮ ᱚᱱᱠᱟ ᱨᱳᱜᱽ ᱴᱤᱵᱤ ᱞᱮᱠᱟᱱ ᱨᱳᱜᱽ ᱵᱚᱱ ᱯᱟᱨᱪᱟᱣ ᱡᱚᱱᱚᱜ-ᱟ ᱟᱨ ᱱᱚᱣᱟ ᱫᱚᱠᱚ ᱞᱟᱹᱭᱟ ᱵᱟᱝᱢᱟ ᱩᱪᱟᱹᱲᱚᱜ-ᱟ ᱱᱚᱣᱟ ᱨᱳᱜ ᱫᱚ ᱟᱫᱚ ᱚᱱᱟ ᱠᱷᱟᱹᱛᱤᱨ ᱡᱟᱦᱟᱸᱭ ᱴᱤᱵᱷᱤ ᱟᱡᱟᱨ ᱨᱮᱱ ᱦᱚᱲ ᱫᱚ ᱧᱮᱞᱚᱜ-ᱟ ᱡᱮ ᱟᱹᱰᱤ ᱟᱞᱟᱫᱟ ᱨᱮᱜᱮ ᱠᱚ ᱫᱚᱦᱚ ᱠᱟᱠᱚᱣᱟ ᱥᱟᱶᱛᱮ ᱚᱠᱚ ᱡᱚᱢ ᱧᱩᱣᱟᱜ ᱛᱷᱟᱹᱨᱤ ᱵᱟᱹᱴᱤ ᱦᱚᱨᱚᱜ ᱵᱟᱸᱫᱮ ᱥᱟᱱᱟᱢᱟᱜ ᱜᱮ ᱟᱞᱟᱫᱟ ᱠᱚᱜ-ᱟ ᱾ ᱚᱱᱟ ᱯᱟᱹᱣᱨᱟᱹ ᱧᱩ ᱠᱚ ᱠᱷᱟᱹᱛᱤᱨ ᱛᱮᱜᱮ ᱚᱱᱟ ᱟᱡᱟᱨ ᱠᱚᱫᱚ ᱡᱟᱹᱥᱛᱤ ᱤᱠᱟᱹᱛᱮ ᱧᱮᱞᱚᱜ ᱠᱟᱱᱟ ᱟᱨᱠᱤ
ᱦᱩᱸ ᱚᱱᱟ ᱥᱟᱶ ᱥᱟᱶᱛᱮ ᱟᱨᱦᱚᱸ ᱧᱮᱞᱚᱜ-ᱟ ᱡᱮ ᱨᱳᱜ ᱟᱡᱟᱨ ᱢᱟ ᱦᱮᱸᱜᱮ ᱚᱱᱟ ᱠᱚ ᱧᱩ ᱠᱟᱛᱮᱜ ᱥᱮ ᱚᱱᱟ ᱵᱟᱹᱲᱤᱡ ᱡᱤᱱᱤᱥ ᱠᱚ ᱡᱚᱢ ᱠᱟᱛᱮ ᱚᱱᱟ ᱥᱟᱶ ᱥᱟᱶ ᱥᱟᱶᱛᱮ ᱧᱮᱞ ᱢᱮ ᱦᱟᱸᱜ ᱚᱱᱟ ᱦᱟᱺᱰᱤ ᱯᱟᱹᱣᱨᱟᱹ ᱠᱚ ᱧᱩ ᱠᱟᱛᱮᱫ ᱫᱚ ᱦᱟᱸᱜ ᱧᱮᱞ ᱢᱮ ᱢᱤᱫᱴᱟᱝ ᱚᱲᱟᱜ ᱨᱮ ᱟᱠᱚ ᱡᱟᱦᱟᱸ ᱥᱩᱠ ᱥᱟᱱᱛᱤ ᱛᱟᱦᱮᱱ ᱛᱟᱠᱚᱣᱟ ᱚᱱᱟ ᱫᱚᱦᱚᱸ ᱟᱹᱰᱤᱴᱟᱜ ᱜᱮ ᱠᱚᱢ ᱪᱟᱞᱟᱜ-ᱟ ᱪᱮᱫᱟᱜ ᱥᱮ ᱚᱱᱟ ᱡᱟᱦᱟᱸᱭ ᱠᱚ ᱧᱩ ᱵᱟᱲᱟᱭᱟ ᱛᱚ ᱩᱱᱠᱩ ᱫᱚ ᱦᱟᱸᱜ ᱧᱮᱞᱢᱮ ᱵᱚᱦᱚᱜᱴᱟᱜ ᱵᱟᱹᱲᱤᱡ ᱪᱟᱞᱟᱜ ᱛᱟᱠᱚᱣᱟ ᱵᱚᱦᱚᱜ ᱩᱱᱟᱹᱜ ᱫᱚ ᱵᱟᱭ ᱠᱟᱹᱢᱤᱭ ᱛᱟᱠᱚᱣᱟ ᱟᱨ ᱥᱟᱨᱟ ᱜᱷᱟᱹᱲᱤᱡ ᱜᱮ ᱢᱟᱱᱮ ᱚᱥᱟᱱᱛᱤ ᱟᱨ ᱚᱥᱟᱱᱛᱤ ᱜᱮ ᱦᱩᱭᱩᱜ ᱛᱟᱠᱚᱣᱟ ᱚᱱᱟᱛᱮᱧ ᱞᱟᱹᱭᱟ ᱚᱱᱟ ᱠᱚ ᱡᱤᱱᱤᱥ ᱫᱚ ᱵᱟᱝ ᱧᱩ ᱞᱮᱠᱷᱟᱡ ᱜᱮ ᱱᱟᱯᱟᱭᱚᱜ-ᱟ
ᱦᱮᱸ ᱟᱫᱚ ᱟᱵᱚ ᱦᱚᱲ ᱫᱚ ᱢᱟᱱᱮ ᱪᱮᱫ ᱞᱮᱠᱟ ᱢᱮᱱᱟᱜ ᱠᱚᱣᱟ ᱱᱚᱝᱠᱟ ᱡᱟᱦᱟᱸ ᱫᱤᱱ ᱠᱚᱨᱮ ᱫᱚ ᱨᱟᱹᱥᱠᱟᱹ ᱞᱟᱹᱠᱛᱤᱭᱟ ᱧᱮᱞᱚᱜ ᱟᱵᱚᱱ ᱡᱮ ᱧᱮᱞᱟᱵᱚᱱ ᱡᱮ ᱚᱱᱟ ᱫᱤᱱ ᱠᱚᱨᱮ ᱫᱚ ᱟᱠᱚ ᱠᱚ ᱛᱟᱯᱟᱢ ᱠᱷᱟᱹᱯᱟᱹᱨᱤᱜ-ᱟ ᱟᱨ ᱡᱟᱦᱟᱸ ᱫᱤᱱ ᱠᱚᱨᱮ ᱫᱚ ᱧᱮᱞᱟᱵᱚᱱ ᱠᱟᱹᱢᱤ ᱠᱟᱹᱥᱱᱤ ᱠᱚ ᱞᱟᱹᱠ ᱛᱤᱜ-ᱟ ᱥᱮ ᱟᱭᱢᱟ ᱞᱮᱠᱟᱱᱟᱜ ᱠᱟᱹᱢᱤ ᱚᱱᱟ ᱫᱤᱱ ᱠᱚᱨᱮ ᱦᱚᱸ ᱧᱮᱞᱟᱵᱚᱱ ᱡᱮ ᱟᱵᱚ ᱦᱚᱲ ᱠᱚᱫᱚ ᱢᱟᱱᱮ ᱯᱟᱹᱣᱨᱟᱹ ᱧᱩ ᱵᱩᱞ ᱠᱟ ᱠᱟᱛᱮᱜ ᱠᱚ ᱛᱟᱢ ᱛᱟᱥᱮ ᱠᱚ ᱜᱤᱛᱤᱡ ᱟᱹᱪᱩᱨᱚᱜ-ᱟ ᱟᱨ ᱥᱮ ᱚᱲᱟᱜ ᱠᱚᱨᱮᱜ ᱦᱚᱸ ᱧᱮᱞᱟᱢ ᱠᱟᱹᱭᱡᱟᱹ ᱠᱷᱟᱹᱯᱟᱹᱨᱤ ᱯᱚᱨᱚᱵ ᱦᱟᱹ ᱠᱚᱨᱮᱜ ᱧᱮᱞᱟᱵᱚᱱ ᱟᱵᱚ ᱥᱟᱱᱟᱢ ᱨᱮᱱ ᱠᱩᱲᱤ ᱜᱤᱫᱽᱨᱟᱹ ᱠᱚᱲᱟ ᱜᱤᱫᱽᱨᱟᱹ ᱥᱟᱶᱛᱮ ᱵᱟᱹᱦᱩ ᱠᱤᱢᱤᱱ ᱮᱢᱟᱱ ᱠᱚ ᱟᱛᱮᱜ ᱢᱟᱱᱮ ᱢᱤᱫᱴᱷᱮᱡ ᱵᱚᱱ ᱦᱮᱡ ᱡᱟᱣᱨᱟᱜ-ᱟ ᱧᱮᱞᱟᱵᱚᱱ ᱡᱮ ᱚᱸᱰᱮ ᱦᱚᱸ ᱦᱟᱸᱜ ᱡᱟᱦᱟᱸ ᱯᱟᱹᱣᱨᱟᱹ ᱧᱩ ᱦᱚᱲ ᱠᱚᱠᱚ ᱛᱟᱦᱮᱱᱟ ᱩᱱᱠᱩ ᱫᱚ ᱯᱟᱹᱣᱨᱟᱹ ᱧᱩ ᱟᱠᱟᱫ ᱛᱟᱦᱮᱸ ᱚᱸᱰᱮ ᱦᱚᱸᱠᱚ ᱠᱷᱟᱹᱯᱟᱹᱨᱤᱜ-ᱟ ᱥᱟᱶᱛᱮ ᱟᱠᱚ ᱢᱟ ᱚᱥᱟᱱᱛᱤ ᱚᱱᱟ ᱥᱟᱶᱛᱮ ᱥᱟᱱᱟᱢ ᱦᱚᱲᱜᱮ ᱢᱟᱱᱮ ᱥᱟᱱᱛᱤ ᱛᱮ ᱵᱟᱝᱠᱚ ᱛᱟᱦᱮᱸ ᱦᱚᱪᱚ ᱟᱠᱚᱣᱟ ᱟᱨᱠᱤ
ᱦᱩᱸ ᱚᱱᱟ ᱥᱟᱶ ᱥᱟᱶᱛᱮ ᱟᱨᱦᱚᱸ ᱡᱮ ᱨᱳᱜ ᱟᱡᱟᱨ ᱠᱚ ᱡᱮᱢᱚᱱ ᱟᱸᱻ ᱢᱟ ᱟᱹᱰᱤ ᱨᱚᱠᱚᱢ ᱦᱩᱭᱩᱜ ᱜᱮᱭᱟ ᱢᱮᱱᱠᱷᱟᱱ ᱟᱨᱦᱚᱸ ᱡᱮ ᱟᱵᱚ ᱚᱱᱟ ᱦᱟᱺᱰᱤ ᱯᱟᱹᱣᱨᱟᱹ ᱠᱚᱵᱚᱱ ᱧᱩᱭᱟ ᱚᱱᱟ ᱧᱮᱞ ᱧᱮᱞ ᱛᱮ ᱧᱮᱞ ᱢᱮᱦ ᱩᱱᱠᱩ ᱡᱟᱦᱟᱸᱭ ᱠᱟᱹᱴᱤᱡ ᱜᱤᱫᱽᱨᱟᱹ ᱠᱚᱠᱚ ᱧᱮᱞᱮᱫ ᱵᱚᱱᱟ ᱩᱱᱠᱩ ᱦᱚᱸ ᱦᱟᱸᱜ ᱚᱱᱟᱠᱩ ᱜᱮᱠᱚ ᱧᱮᱞ ᱪᱮᱫᱟ ᱟ ᱡᱟᱦᱟᱸ ᱫᱚ ᱟ ᱢᱟᱱᱮ ᱟ ᱩᱱᱠᱩ ᱦᱚᱸᱠᱚ ᱞᱟᱹᱭᱟ ᱵᱟᱝ ᱜᱤᱫᱨᱟᱹ ᱫᱚ ᱢᱟᱱᱮ ᱡᱟᱦᱟᱸ ᱡᱤᱱᱤᱥ ᱜᱮ ᱧᱮᱞᱟᱭ ᱚᱱᱟ ᱜᱮᱛᱚᱭ ᱥᱮᱬᱟᱭ ᱦᱮᱸ ᱥᱮ ᱵᱟᱝ ᱟᱨ
ᱚᱱᱟ ᱠᱷᱟᱹᱛᱤᱨ ᱛᱮ ᱤᱧᱫᱩᱧ ᱞᱟᱹᱭᱟ ᱱᱚᱣᱟ ᱠᱚ ᱠᱷᱚᱱᱟᱜ ᱫᱚ ᱥᱟᱹᱜᱤᱧ ᱨᱮ ᱛᱟᱦᱮᱱ ᱜᱮ ᱱᱟᱯᱟᱭᱟ ᱟᱨᱦᱚᱸ ᱡᱮᱢᱚᱱ ᱡᱮᱢᱚᱱ ᱥᱤᱜᱟᱨᱮᱴ ᱚᱱᱟᱠᱚ ᱥᱮ ᱵᱤᱲᱤ ᱚᱱᱟᱠᱚ ᱧᱩ ᱞᱮᱠᱷᱟᱡ ᱫᱚ ᱟᱢ ᱡᱟᱦᱟᱸ ᱟᱢ ᱢᱟᱢ ᱧᱩᱭ ᱜᱮᱭᱟ ᱟᱢᱟᱜ ᱵᱟᱹᱲᱤᱡ ᱢᱟ ᱦᱩᱭᱩᱜ ᱚᱱᱟ ᱚᱱᱟ ᱥᱟᱶᱛᱮ ᱚᱸ ᱚᱱᱟ ᱨᱮᱱᱟᱜ ᱫᱩᱦᱟᱹ ᱟᱢ ᱟᱥᱮ ᱯᱟᱥᱮ ᱥᱮ ᱨᱮ ᱡᱟᱦᱟᱸᱭ ᱦᱚᱲ ᱠᱚ ᱢᱮᱱᱟᱜ ᱠᱚᱣᱟ ᱩᱝᱠᱩ ᱠᱚᱠᱚ ᱧᱟᱢ ᱞᱮᱠᱷᱟᱡ ᱦᱚᱸ ᱩᱝᱠᱩᱣᱟᱜ ᱦᱚᱸ ᱵᱟᱹᱲᱤᱡ ᱦᱩᱭᱩᱜᱼᱟ ᱚᱱᱟᱛᱮ ᱮ ᱞᱟᱹᱭ ᱦᱩᱭᱩᱜ ᱡᱮ ᱮᱸ ᱚᱱᱟ ᱠᱚᱫᱚ ᱵᱟᱹᱜᱤ ᱞᱮᱠ ᱠᱷᱟᱡ ᱜᱮ ᱱᱟᱯᱟᱭᱟ ᱪᱮᱫᱟᱜ ᱥᱮ ᱱᱤᱡᱮᱨ ᱥᱟᱶ ᱥᱟᱶᱶᱛᱮ ᱮᱴᱟᱜ ᱦᱚᱲᱟᱜ ᱦᱚᱸ ᱮᱸ ᱵᱟᱹᱲᱤᱡ ᱦᱚᱭᱩᱜ ᱠᱟᱱᱟ᱾
ᱦᱩᱸ ᱟᱫᱚ ᱱᱚᱣᱟ ᱠᱚᱫᱚ ᱪᱮᱜ ᱠᱚ ᱞᱟᱹᱭᱟ ᱪᱤᱠᱟᱹᱛᱮᱵᱚᱱ ᱵᱚᱱᱫᱚ ᱫᱟᱲᱮᱜᱼᱟ ᱦᱟᱸᱜ ᱟᱭᱢᱟ ᱦᱚᱲᱜᱮ ᱢᱮᱱᱟᱜ ᱠᱚᱣᱟ ᱡᱟᱦᱟᱸᱭ ᱫᱚ ᱯᱩᱨᱩ ᱯᱩᱨᱤ ᱵᱷᱟᱵ ᱛᱮ ᱟᱨᱠᱤ ᱚᱱᱟ ᱪᱮᱛᱟᱱ ᱨᱮ ᱟᱠᱚᱣᱟᱜ ᱡᱚᱢ ᱵᱟᱠᱚ ᱡᱚᱢᱟ ᱵᱟᱠᱚᱟ ᱢᱟᱱᱮ ᱡᱚᱢᱟᱜ ᱠᱚ ᱵᱟᱹᱜᱤᱭᱟ ᱮᱱᱛᱮ ᱛᱮ ᱨᱮᱦᱚᱸ ᱞᱟᱹᱭᱟᱠᱚ ᱮᱸ ᱱᱚᱣᱟ ᱠᱚᱫᱚᱞᱮ ᱧᱩᱭᱟ᱾ ᱛᱚ ᱩᱜᱠᱩ ᱦᱚᱲ ᱫᱚ ᱢᱟᱱᱮ ᱪᱤᱠᱟᱹ ᱞᱮᱠᱟᱛᱮᱵᱚᱱ ᱵᱟᱹᱜᱤ ᱦᱚᱪᱚ ᱫᱟᱲᱮᱭᱟᱠᱚᱣᱟ? ᱟᱫᱚ ᱱᱚᱣᱟ ᱜᱮ ᱦᱳᱭᱳᱜ ᱠᱟᱱᱟ ᱡᱚᱛᱚ ᱠᱷᱚᱱᱟᱜ ᱢᱟᱨᱟᱝ ᱩᱭᱦᱟᱹᱨ ᱨᱮᱱᱟᱜ ᱠᱟᱛᱷᱟ ᱟᱨᱠᱤ᱾
ᱚ ᱦᱮᱸ ᱚᱱᱟᱜᱮ ᱠᱟᱱᱟ ᱚᱸ ᱠᱟᱛᱷᱟ ᱫᱚ᱾ ᱪᱮᱫᱟᱜ ᱥᱮ ᱚᱸ ᱢᱟᱱᱮ ᱩᱝᱠᱩ ᱡᱟᱦᱟᱸᱭ ᱠᱚᱠᱚ ᱧᱩᱭ ᱜᱮᱭᱟ᱾ ᱚᱱᱟ ᱠᱚ ᱡᱤᱱᱤᱥ ᱩᱱᱠᱩ ᱫᱚ ᱦᱩᱭᱩᱜ ᱠᱟᱱᱟ ᱢᱟᱱᱮ ᱮᱢᱚᱱ ᱜᱮᱦᱟᱸᱜ ᱚᱱᱟ ᱪᱮᱛᱟᱱ ᱨᱮ ᱢᱟᱱᱮ ᱤᱭᱟᱹ ᱞᱟᱜᱟᱣ ᱠᱟᱜ ᱠᱚᱣᱟ ᱮᱢᱚᱱ ᱡᱟᱦᱟᱸ ᱱᱮᱥᱟ ᱠᱚ ᱞᱟᱹᱭᱟ᱾ ᱛᱚ ᱩᱱᱠᱩ ᱫᱚ ᱦᱟᱸᱜ ᱚᱱᱟ ᱫᱚ ᱵᱟᱝᱠᱩ ᱵᱟᱹᱜᱤ ᱫᱟᱲᱮᱭᱟᱜ ᱠᱟᱱᱟ ᱞᱟᱹᱭ ᱜᱟᱱᱚᱜᱼᱟ ᱩᱱᱠᱩ ᱫᱚ ᱧᱮᱞ ᱢᱮ ᱦᱟᱸᱜ ᱥᱟ ᱥᱟᱨᱟ ᱜᱷᱟᱹᱲᱤᱜ ᱚᱱᱟ ᱧᱩ ᱠᱟᱛᱮᱜ ᱦᱚᱸᱭ ᱛᱟᱦᱮᱱᱟ ᱫᱟᱠᱟ ᱵᱟᱭ ᱡᱚᱢ ᱮᱱᱦᱚᱸ ᱵᱚᱨᱚᱝ ᱚᱱᱟ ᱧᱩ ᱠᱟᱛᱮᱜ ᱛᱟᱦᱮᱱ ᱜᱮᱭᱟ᱾ ᱛᱚ ᱚᱸ ᱧᱮᱞ ᱢᱮ ᱦᱟᱸᱜ ᱚᱱᱠᱟᱜᱮ ᱚᱸ ᱢᱟᱱᱮ ᱟᱭᱢᱟ ᱨᱚᱠᱚᱢ ᱵᱟᱹᱲᱤᱜ ᱦᱩᱭᱩᱜ ᱠᱟᱱᱟ ᱚᱱᱟ ᱠᱚ ᱠᱷᱟᱹᱛᱤᱨ ᱛᱮᱫᱚ᱾
ᱦᱮᱸ ᱟᱨᱦᱚᱸ ᱵᱚᱱ ᱧᱮᱞᱟ ᱡᱮ ᱱᱚᱝᱠᱟ ᱢᱟᱱᱮ ᱟᱞᱮ ᱟᱛᱩ ᱥᱮᱫ ᱫᱚ ᱡᱟᱹᱥᱛᱤ ᱠᱟᱭᱛᱮᱧ ᱧᱮᱞ ᱟᱠᱟᱫᱟ ᱡᱮ ᱢᱟᱱᱮ ᱨᱳᱜᱽ ᱟᱡᱟᱨ ᱛᱮ ᱛᱤᱱᱟᱹᱜ ᱦᱚᱲ ᱵᱟᱝᱠᱚ ᱜᱚᱡ ᱟᱠᱟᱱᱟ ᱢᱮᱱᱠᱷᱟᱱ ᱚᱱᱟ ᱠᱷᱚᱱᱟᱜ ᱡᱟᱹᱥᱛᱤ ᱫᱚ ᱦᱟᱭᱳᱜ ᱠᱟᱱᱟ ᱡᱟᱦᱟᱸ ᱵᱟᱵᱟᱚ ᱛᱟᱠᱚ ᱞᱮᱠᱟᱱ ᱵᱚᱭᱮᱥ ᱥᱟᱶᱛᱮ ᱩᱝᱠᱩ ᱡᱟᱦᱟᱸ ᱦᱚᱯᱚᱱᱵᱟ ᱛᱟᱠᱚ ᱞᱮᱠᱟᱱ ᱵᱚᱭᱮᱥᱤ ᱥᱮ ᱡᱮᱴᱷᱟ ᱛᱟᱠᱚ ᱞᱮᱠᱟᱱ ᱵᱚᱭᱚᱥ ᱠᱚ ᱱᱩᱠᱩ ᱫᱚ ᱥᱟᱱᱟᱢ ᱦᱚᱲᱜᱮ ᱧᱮᱞᱚᱜ ᱠᱟᱱᱟ ᱡᱮ ᱯᱟᱹᱣᱨᱟᱹ ᱧᱩ ᱛᱮᱜᱮ ᱡᱟᱹᱥᱛᱤ ᱫᱚᱠᱚ ᱜᱚᱡ ᱜᱚᱡ ᱪᱟᱵᱟᱣ ᱠᱟᱱᱟ᱾ ᱠᱤ ᱢᱟᱱᱮ ᱟᱫᱚ ᱡᱩᱫᱤ ᱱᱚᱝᱠᱟ ᱜᱮ ᱥᱟᱱᱟᱢ ᱦᱚᱲ ᱜᱮ ᱱᱚᱣᱟ ᱵᱟᱹᱲᱤᱡ ᱱᱮᱥᱟ ᱥᱟᱞᱟᱜ ᱠᱚ ᱡᱚᱯᱲᱟᱜᱼᱟ ᱛᱟᱦᱞᱮ ᱡᱩᱫᱤ ᱢᱟᱱᱮ ᱠᱚᱜᱮ ᱠᱚ ᱜᱚᱡ ᱪᱟᱵᱟᱜᱼᱟ ᱛᱟᱦᱞᱮ ᱟᱵᱚ ᱫᱚ ᱟᱵᱚᱣᱟᱜ ᱟᱭᱢᱟ ᱞᱮᱠᱟᱱ ᱠᱟᱹᱢᱤ ᱦᱚᱨᱟ ᱠᱚ ᱢᱮᱱᱟᱜᱼᱟ ᱡᱮᱢᱚᱱ ᱚᱱᱟ ᱠᱚᱫᱚ ᱢᱟᱱᱮ ᱚᱠᱚᱭ ᱠᱚ ᱩᱫᱩᱜ ᱥᱚᱫᱚᱨ ᱦᱚᱴᱚᱣ ᱟᱵᱚᱱᱟ?
ᱟᱨ ᱚᱱᱮ ᱞᱟᱹᱭ ᱮᱸ ᱠᱮᱜ ᱞᱮᱠᱟ ᱡᱮ ᱟᱸ ᱟᱠᱚ ᱢᱟᱠᱚ ᱧᱩᱭᱮᱫ ᱜᱮᱭᱟ ᱢᱟᱨᱟᱝ ᱦᱚᱲ ᱠᱚ᱾ ᱚᱱᱟ ᱥᱟᱶ ᱥᱟᱶᱛᱮ ᱜᱤᱫᱽᱨᱟᱹ ᱦᱚᱸ ᱱᱚᱣᱟ ᱥᱤᱠᱷᱱᱟᱹᱛ ᱠᱚ ᱧᱟᱢᱫᱟ ᱡᱮ ᱵᱟᱝ ᱱᱚᱣᱟ ᱫᱚ ᱟᱵᱚ ᱧᱩ ᱦᱩᱭᱩᱜᱼᱟ ᱧᱩ ᱞᱟᱹᱠᱛᱤ ᱠᱟᱱᱟ ᱢᱟᱱᱮ ᱚᱱᱮ ᱚᱝᱠᱟᱱᱟᱜ ᱢᱤᱫᱴᱟᱱ ᱥᱤᱠᱷᱱᱟᱹᱛ ᱠᱚ ᱧᱟᱢᱫᱟ᱾ ᱟᱸ ᱛᱚ ᱚᱱᱟ ᱠᱚᱫᱚ ᱱᱟᱯᱟᱭ ᱵᱟᱝ ᱠᱟᱱᱟ ᱥᱮ᱾